ᱦᱮᱞᱳ ᱦᱮᱞᱳ,
ᱦᱮᱱᱫᱟ ᱚᱠᱚ ᱵᱟᱹᱭ ᱵᱟᱹᱭ ᱜᱮ ᱟᱸᱡᱚᱢᱚᱜ ᱠᱟᱱ ᱛᱟᱢ ᱫᱚ,
ᱦᱮᱸ ᱦᱮᱞᱳ,
ᱦᱮᱞᱳ,
ᱟᱡᱸᱢᱚᱜ ᱠᱟᱱᱟ?
ᱟᱸᱡᱚᱢ ᱢᱮᱫᱟᱢ?
ᱦᱮᱸ ᱦᱮᱸ ᱞᱟᱹᱭ ᱢᱮ?
ᱩᱢ ᱪᱮᱫ ᱮᱢ ᱪᱤᱠᱟᱹᱭᱟ ᱡᱚᱢ ᱵᱟᱲᱟ ᱠᱮᱫᱼᱟ ᱯᱮᱥᱮ ᱵᱟᱝᱟ?
ᱦᱮᱸ ᱡᱚᱢ ᱫᱚ ᱟᱹᱣᱨᱤ ᱞᱮ ᱡᱚᱢ ᱵᱟᱲᱟᱭᱟ ᱱᱤᱛᱚᱜ ᱫᱚᱧ, ᱠᱷᱟᱡᱟᱹᱲᱤ ᱜᱤᱧ ᱡᱚᱢ ᱠᱟᱫᱟ ᱫᱟᱠᱟ ᱫᱚᱠᱚ ᱤᱥᱤᱱᱮ ᱜᱮᱭᱟ᱾
ᱩᱸ ᱚᱱᱛᱮ ᱫᱟᱜᱽ ᱡᱟᱹᱲᱤ ᱠᱚᱫᱚ ᱚᱠᱟᱞᱮᱠᱟ ᱵᱟᱝ ᱱᱤᱛᱳ ᱵᱟᱭ ᱫᱟᱜᱽ ᱮᱟ ᱚᱱᱛᱮ ᱫᱚ?
ᱪᱟᱜ,
ᱤᱧ ᱞᱟᱹᱭᱮᱫᱟᱹᱧ ᱱᱚᱛᱮ ᱵᱟᱭ ᱫᱟᱜᱮᱫᱟ?
ᱚ ᱫᱟᱜᱽ ᱫᱟᱜᱽ ᱫᱚᱭ ᱫᱟᱜᱽ ᱞᱮᱫᱟᱭ ᱠᱤᱪᱷᱩ ᱧᱚᱜ ᱢᱟᱱᱮ ᱮᱭ ᱪᱷᱚᱴᱟ ᱠᱚᱥᱮᱜ ᱱᱤᱛᱳᱜ ᱫᱚ ᱵᱚᱱᱫᱚ ᱦᱟᱛᱟᱲᱟ ᱠᱟᱫᱟᱭ,
ᱚ ᱦᱮᱸ
ᱟᱫᱚ ᱱᱤᱛᱚᱜ ᱵᱟᱹᱫᱽ ᱠᱟᱹᱢᱤ ᱠᱚ ᱛᱤᱱᱟᱹᱜ ᱜᱟᱱ ᱠᱚ ᱞᱟᱦᱟ ᱠᱮᱫᱟ ᱚᱱᱛᱮ ᱨᱮ? ᱡᱷᱚᱛᱚ ᱠᱚᱠᱚ ᱨᱚᱦᱚᱭ ᱪᱟᱵᱟ ᱜᱮᱭᱟ ᱥᱮ ᱟᱫᱚᱢ ᱫᱚ ᱵᱟᱹᱠᱤ ᱢᱮᱱᱟᱜ ᱠᱚᱜᱮ ᱡᱟᱦᱟᱸᱭ ᱚᱠᱚᱭ? ᱟᱠᱚ ᱛᱚᱲᱟ ᱠᱚ ᱵᱟᱠᱚ ᱜᱤᱰᱤ ᱟᱠᱟᱜᱼᱟ᱾
ᱠᱟᱹᱢᱤ ᱫᱚ ᱟᱹᱣᱨᱤ ᱞᱮ ᱮᱛᱚᱦᱚᱵᱟ ᱱᱚᱜᱼᱚᱭ ᱛᱚᱞᱟ ᱠᱚᱜᱮ ᱞᱮ ᱜᱤᱲᱤ ᱵᱟᱲᱟ ᱟᱠᱟᱫᱟ ᱡᱚᱛᱚᱢ ᱜᱮ᱾
ᱚ ᱟᱨ ᱵᱟᱹᱫᱽ ᱠᱟᱹᱢᱤ ᱵᱟᱹᱫᱽ ᱠᱟᱹᱢᱤ ᱠᱚᱢ ᱵᱟᱲᱟᱭᱟ ᱥᱮ ᱵᱟᱝᱟ?
ᱦᱮᱸ ᱵᱟᱲᱟᱭ ᱜᱤᱭᱟᱹᱧ ᱵᱟᱫᱽ ᱠᱟᱹᱢᱤ ᱫᱚ᱾
ᱦᱮᱸ
ᱟᱢᱫᱚᱢ ᱵᱟᱲᱟᱭᱟ ᱥᱮ ᱵᱟᱝᱟ?
ᱤᱧ ᱵᱟᱰᱟᱭ ᱜᱤᱭᱟᱹᱧ ᱡᱚᱛᱚᱣᱟᱜ᱾
ᱡᱚᱛᱚᱱᱟᱜ ᱜᱮ,
ᱦᱮᱸ,
ᱟᱸᱻ
ᱟᱨᱚ ᱟᱫᱚ ᱟᱹᱵᱤᱱ ᱫᱚ ᱟᱫᱚ ᱪᱟᱥᱵᱟᱥ ᱠᱚᱨᱮ ᱫᱚ, ᱜᱚᱨᱚᱡᱽ ᱠᱚ ᱢᱮᱱᱟᱜ ᱛᱟᱵᱤᱱᱟ ᱥᱮ ᱵᱟᱝᱟ ᱠᱷᱟᱹᱞᱤ ᱚᱞ ᱥᱟᱞᱟᱜ ᱛᱮ ᱟᱨ ᱡᱟᱦᱟᱸᱱᱟᱜ ᱠᱤ ᱡᱟᱦᱟᱸᱱᱟᱜ ᱪᱟᱥ ᱠᱚ ᱨᱮᱱᱟᱜ ᱠᱤ ᱡᱟᱦᱟᱸᱱᱟᱜ ᱛᱚ ᱢᱤᱫᱴᱟᱝ ᱵᱨᱩᱛᱤ ᱛᱟᱦᱮᱸᱱ ᱫᱚᱨᱠᱟᱨ ᱟᱹᱵᱤᱱᱟᱜ ᱦᱚᱸ,
ᱦᱮᱸᱻ᱾ ᱚᱞ ᱠᱟᱹᱢᱤ ᱥᱟᱶ ᱥᱟᱶᱛᱮ ᱪᱟᱥ ᱠᱟᱹᱢᱤ ᱠᱚᱦᱚᱸ ᱠᱤᱪᱷᱩ ᱞᱤᱧ ᱜᱚᱲᱚ ᱵᱟᱲᱟ ᱠᱚ ᱜᱮᱭᱟ ᱚᱲᱟᱜ ᱨᱮᱫᱚ, ᱦᱚᱸ᱾ ᱟᱫᱚ
ᱛᱷᱚᱲᱟ ᱜᱟᱱ ᱱᱤᱛᱚᱜ ᱡᱮᱢᱚᱱ ᱟᱵᱚ ᱱᱟᱹᱲ ᱤᱭᱟᱹ, ᱤᱭᱟᱹ ᱠᱚ ᱱᱟᱹᱲᱠᱟᱹ ᱠᱚ, ᱢᱟᱞᱟᱱ ᱠᱚ ᱟᱨ ᱠᱩᱸᱫᱽᱨᱤ ᱠᱚ ᱚᱱᱟ ᱵᱚᱨᱥᱚ ᱡᱟᱠᱚ ᱵᱚᱨᱥᱚ ᱵᱚᱨᱥᱚ ᱥᱮᱨᱢᱟ ᱥᱮᱨᱢᱟᱭ ᱮᱢ ᱜᱮᱭᱟ ᱚᱱᱟ ᱨᱮᱱᱟᱜ ᱡᱚ᱾
ᱦᱮᱸ ᱵᱮᱸᱜᱟᱲ ᱠᱚ ᱪᱟᱥ ᱵᱟᱲᱟ ᱦᱩᱭ ᱠᱟᱱᱟ ᱵᱮᱸᱜᱟᱲ, ᱴᱟᱢᱟᱴᱳ ᱴᱚᱢᱮᱴᱳ, ᱟᱨ ᱢᱟᱹᱨᱤᱪ ᱠᱚ᱾ ᱚᱱᱟ ᱠᱚᱜᱮ᱾
ᱢᱟᱹᱨᱤᱪ ᱨᱮᱱᱟᱜ ᱫᱚ ᱪᱮᱫ ᱪᱟᱥ? ᱚᱱᱟ ᱫᱚ ᱚᱱᱟ ᱢᱟᱢ ᱨᱚᱦᱚᱭ ᱜᱤᱰᱤ ᱠᱮᱫᱟ ᱚᱱᱟ ᱢᱟ ᱟᱡ ᱛᱮᱜᱮ ᱫᱟᱨᱮᱭᱮᱱᱟ ᱚᱱᱟᱢᱟ ᱢᱟᱹᱨᱤᱡ ᱮᱱᱟ᱾
ᱦᱳᱭ ᱢᱟᱹᱨᱤᱪ ᱫᱚ ᱢᱟᱹᱨᱤᱪ ᱜᱮ ᱟᱫᱚ ᱢᱟᱹᱨᱤᱪ ᱦᱚᱸ ᱞᱮ ᱨᱚᱦᱚᱭ ᱠᱟᱜ ᱠᱟᱱᱟ ᱟᱫᱚ ᱚᱱᱟ ᱦᱚᱸ ᱡᱚᱜ ᱜᱮᱭᱟ ᱥᱮ᱾ ᱚᱱᱟ ᱚᱱᱟ ᱦᱚᱸ ᱢᱤᱫ ᱨᱚᱠᱚᱢ ᱟᱵᱟᱨ ᱥᱩᱵᱤᱫᱟ ᱨᱮ ᱦᱤᱡᱩᱜᱼᱟ ᱥᱮ᱾
ᱦᱮᱸ ᱦᱮᱸ, ᱟᱫᱚ
ᱦᱮᱸ᱾
ᱟᱨ ᱢᱟᱹᱨᱤᱪ ᱠᱚ ᱫᱚ ᱟᱫᱚ ᱢᱟᱹᱨᱤᱪ ᱠᱚᱯᱮ ᱟᱹᱠᱷᱨᱤᱧ ᱵᱟᱲᱟᱭ ᱜᱮᱭᱟ ᱥᱮ ᱵᱟᱝ? ᱟᱫᱚ ᱚᱱᱟ ᱠᱚᱛᱮ ᱦᱚᱸ ᱟᱨ ᱯᱩᱭᱥᱟᱹ ᱟᱨᱡᱟᱣ ᱠᱚ ᱨᱮᱱᱟᱜ ᱦᱚᱸ ᱫᱟᱨᱮ ᱠᱟᱱ ᱜᱮᱭᱟ᱾
ᱦᱮᱸ᱾
ᱡᱟᱦᱟᱸ ᱠᱚᱨᱮ ᱠᱤ ᱦᱟᱴ ᱯᱟᱛᱟ ᱠᱚᱵᱤᱱ ᱤᱫᱤ ᱵᱟᱲᱟ ᱟᱠᱟᱜ ᱡᱟᱦᱟᱸᱱᱟᱜ ᱟᱠᱷᱨᱤᱧ ᱠᱚ, ᱡᱟᱦᱟᱸ ᱛᱤᱥᱚᱜ?
ᱵᱟᱝ ᱜᱮ ᱵᱟᱹᱞᱤᱧ ᱪᱟᱞᱟᱣ ᱵᱟᱲᱟ ᱟᱠᱟᱱᱟ ᱦᱟᱴ ᱯᱟᱴᱟ ᱫᱟᱬᱟ ᱟᱹᱠᱷᱨᱤᱧ᱾
ᱵᱟᱹᱵᱤᱱ ᱤᱫᱤ ᱵᱟᱲᱟ ᱟᱠᱟᱜ-ᱟ ᱚᱝᱠᱟ ᱡᱟᱦᱟᱸ ᱠᱚᱨᱮ ᱟᱹᱛᱩ ᱠᱚᱨᱮ ᱟᱹᱛᱩ ᱫᱷᱟᱨᱮ ᱯᱟᱨᱥᱮ ᱠᱚᱨᱮ ᱡᱟᱦᱟᱸ ᱠᱚᱨᱮ ᱦᱟᱴ ᱠᱚ ᱦᱩᱭ ᱵᱟᱲᱟᱜ ᱜᱮᱭᱟ᱾ ᱛᱚ ᱵᱟᱹᱵᱤᱱ ᱤᱫᱤ ᱵᱟᱲᱟ ᱠᱟᱜᱼᱟ?
ᱵᱟᱝ ᱾
ᱦᱮᱸ ᱱᱚᱛᱮ ᱫᱚ, ᱱᱚ ᱛᱮ ᱫᱚ ᱟᱹᱰᱤ ᱟᱢᱫᱟ ᱜᱮ ᱦᱟᱴ ᱦᱩᱭᱩᱜ ᱜᱮᱭᱟ ᱟᱫᱚ ᱚᱱᱮ, ᱮᱸᱻ ᱨᱳᱵᱵᱟᱨ ᱠᱚ ᱟᱨ ᱜᱩᱨᱩᱵᱟᱨ ᱢᱟᱱᱮ ᱵᱤᱨᱚᱥᱯᱚᱛᱤ ᱵᱟᱨ ᱠᱚ, ᱚᱱᱟ ᱠᱚᱨᱮ ᱦᱚᱸ ᱟᱫᱷᱟᱱ ᱡᱟᱭᱜᱟ ᱠᱚᱨᱮ ᱢᱟᱨᱠᱮᱴ ᱢᱟ ᱟᱸ ᱢᱟ ᱵᱟᱭ ᱠᱷᱩᱞᱟᱹᱣ ᱛᱟᱦᱮᱸᱱᱟ ᱟᱫᱚ ᱚᱱᱟ ᱚᱝᱠᱟᱛᱮ ᱟᱫᱚ ᱡᱟᱦᱟᱸ ᱠᱚᱨᱮ ᱟᱞᱮ ᱡᱟᱦᱟᱸᱛᱤᱱᱟᱹᱜ ᱞᱮ ᱪᱟᱥ ᱵᱟᱲᱟ ᱟᱠᱟᱫᱟ, ᱛᱚ ᱚᱱᱟ ᱠᱚ ᱠᱩᱸᱫᱽᱨᱤ ᱠᱚ, ᱠᱟᱭᱨᱟ ᱠᱚ, ᱟᱨ ᱵᱷᱩᱸᱰᱤ ᱠᱚ ᱚᱱᱟ ᱠᱚᱞᱮ ᱤᱫᱤ ᱵᱟᱲᱟᱭ ᱜᱮᱭᱟ ᱚᱱᱟ ᱦᱟᱴᱛᱮ᱾
ᱚᱸᱻ᱾
ᱥᱟᱺᱜᱤᱧ ᱫᱷᱟᱨᱟ ᱧᱚᱜ ᱜᱮ ᱟᱞᱮ ᱱᱚᱣᱟ ᱟᱹᱛᱩ ᱠᱷᱚᱱᱟᱜ ᱦᱚᱸ, ᱢᱤᱫ, ᱵᱟᱨ, ᱯᱮ ᱯᱩᱱ ᱠᱤᱞᱳᱢᱤᱴᱟᱨ ᱜᱟᱱ ᱦᱩᱭ ᱜᱚᱫᱚᱜᱼᱟ, ᱡᱮᱞᱤᱧ ᱜᱚᱫᱚᱜᱼᱟ᱾
ᱚᱸᱻ᱾ ᱟᱪᱪᱷᱟ ᱟᱞᱮ ᱱᱚᱛᱮ ᱫᱚ ᱦᱟᱴ ᱫᱚ ᱦᱳᱭᱳᱜ ᱜᱮᱭᱟ ᱠᱟᱹᱴᱤᱡ ᱦᱟᱴ ᱫᱚ ᱦᱳᱭᱳᱜ ᱜᱮᱭᱟ ᱱᱚᱜᱼᱚᱭ ᱱᱚᱰᱮ ᱥᱚᱢᱵᱟᱨ ᱱᱤᱭᱟᱹ ᱫᱷᱟᱣ ᱠᱚ ᱮᱞᱟᱣᱩᱥᱢᱮᱱᱴ ᱠᱟᱫᱟ, ᱟᱨ ᱞᱟᱦᱟ ᱛᱮᱫᱚ ᱥᱚᱱᱤᱵᱟᱨ ᱛᱟᱦᱮᱸᱜ ᱠᱟᱱᱟ᱾ ᱟᱫᱚ ᱱᱮᱛᱟᱨ ᱫᱚᱠᱚ ᱥᱳᱢᱵᱟᱨ ᱟᱠᱟᱫᱟ ᱠᱚ᱾ ᱟᱸ ᱚᱸᱰᱮᱜᱮ ᱠᱟᱹᱴᱤᱡ ᱪᱷᱟᱹᱲᱳ ᱠᱟᱹᱴᱤᱡ ᱦᱟᱴ ᱦᱳᱭ ᱵᱟᱲᱟᱜ ᱜᱮᱭᱟ, ᱟᱫᱚ ᱤᱧ ᱫᱚ ᱚᱝᱠᱟ ᱦᱟᱴ ᱠᱚᱫᱚ ᱵᱟᱹᱧ ᱤᱫᱤ ᱵᱟᱲᱟᱭ ᱜᱮᱭᱟ ᱡᱟ ᱤᱭᱟᱹ ᱠᱚᱫᱚ ᱟᱱᱟᱡᱽ ᱠᱚᱫᱚ ᱟᱫᱚ ᱟᱫᱚ ᱟᱞᱮ ᱫᱚ ᱡᱟᱹᱥᱛᱤ ᱦᱚᱸ ᱵᱟᱞᱮ ᱪᱟᱥ ᱜᱮᱭᱟ ᱛᱚ ᱟᱞᱮ ᱫᱚ ᱚᱲᱟᱜ ᱥᱩᱢᱩᱝ ᱛᱮᱫ ᱜᱮᱞᱮ ᱪᱟᱥ ᱜᱮᱭᱟ ᱾
ᱟᱪᱪᱷᱟ ᱦᱩᱸ ᱟᱨ ᱡᱟᱦᱟᱱᱟᱜ ᱯᱷᱚᱞ ᱠᱚ ᱚᱱᱛᱮᱨᱮ ᱚᱱᱠᱟ ᱚᱠᱟ ᱞᱮᱠᱟ ᱡᱟᱹᱥᱛᱤ ᱥᱚᱨᱮᱥ ᱜᱮᱭᱟ ᱡᱟᱹᱥᱛᱤ ᱟᱨ ᱡᱟᱹᱥᱛᱤ ᱯᱚᱨᱤᱢᱟᱱ ᱨᱮ ᱚᱱᱛᱮ ᱪᱟᱥ ᱟᱠᱟᱱᱟ ᱾ ᱯᱷᱚᱞ ᱠᱚ ᱡᱮᱢᱚᱱ ᱩᱞ ᱠᱟᱱᱴᱷᱟᱲ ᱫᱟᱨᱮ ᱚᱱᱛᱮ ᱛᱤᱱᱟᱹᱜ ᱢᱟᱛᱨᱟ ᱨᱮ ᱢᱮᱱᱟᱜ ᱟᱠᱟᱫᱟ?
ᱟᱨ ᱩᱞ ᱫᱚ ᱱᱚᱱᱛᱮ ᱫᱚ ᱫᱚᱢᱮ ᱰᱷᱮᱨ ᱛᱮᱫ ᱜᱮ ᱢᱮᱱᱟᱜᱼᱟ ᱾ ᱠᱤᱱᱛᱩ ᱠᱟᱱᱴᱷᱟᱲ ᱢᱮᱱᱟᱜᱼᱟ ᱩᱞ ᱯᱚᱨᱮ ᱠᱟᱱᱴᱷᱟᱲ ᱢᱮᱱᱟᱜᱼᱟ ᱾ ᱦᱮᱸ
ᱦᱚᱸ
ᱠᱟᱱᱴᱷᱟᱲ ᱛᱟᱨᱯᱚᱨᱮ ᱰᱟᱹᱰᱷᱟᱹᱲᱤ ᱠᱚ ᱢᱮᱱᱟᱜᱼᱟ ᱾ ᱠᱷᱮᱡᱩᱨ ᱠᱚ ᱢᱮᱱᱟᱜ ᱟᱹᱱᱤᱡ ᱾ ᱚᱱᱟ ᱠᱚᱜᱮ ᱟᱨ ᱚᱱᱟ ᱠᱷᱚᱱᱟᱜ ᱟᱫᱚ ᱡᱟᱹᱥᱛᱤ ᱠᱤᱪᱷᱩ ᱫᱚ ᱱᱚᱛᱮ ᱫᱚ ᱵᱟᱱᱩᱜ ᱟᱱᱤᱡ᱾
ᱟᱨ ᱡᱟᱦᱟᱱ, ᱟᱫᱚ ᱟᱹᱞᱤᱧ ᱞᱤᱧ ᱞᱟᱹᱭᱟ ᱠᱷᱤᱡᱩᱨ ᱫᱟᱨᱮ ᱨᱮᱱᱟᱜ ᱫᱚ ᱵᱮᱵᱚᱦᱟᱨ ᱫᱚ ᱪᱮᱫ ᱠᱚᱨᱮᱯᱮ ᱵᱮᱵᱚᱦᱟᱨ ᱜᱮᱭᱟ ᱚᱱᱟ ᱰᱟᱹᱨ ᱠᱚᱫᱚ? ᱤᱭᱟᱹ ᱞᱮᱠᱟ ᱵᱟᱯᱮ ᱵᱮᱱᱟᱣ ᱜᱮᱭᱟ ᱟᱵᱚ ᱠᱷᱤᱡᱩᱨ ᱫᱟᱨᱮ ᱚᱱᱟ ᱢᱟᱜ ᱠᱟᱛᱮᱫ, ᱚᱱᱟ ᱰᱟᱹᱨ ᱛᱟᱥᱮ ᱨᱚᱦᱚᱲ ᱠᱟᱛᱮᱫ, ᱛᱟᱨᱯᱚᱨᱮ ᱡᱚᱱᱚᱜ ᱠᱚ ᱜᱟᱞᱟᱝᱼᱟ, ᱟᱨ ᱵᱟᱠᱷᱟᱱ ᱯᱟᱹᱴᱭᱟᱹ ᱦᱚᱸᱠᱚ ᱜᱟᱞᱟᱝ ᱜᱟᱱᱚᱜ ᱜᱮᱭᱟ᱾
ᱮ ᱦᱮᱸ ᱸ ᱚᱱᱟ ᱠᱚᱫᱚ ᱠᱚ ᱜᱟᱞᱟᱝ ᱜᱮ ᱛᱟᱦᱮᱸᱫ ᱱᱮᱛᱟᱨ ᱫᱚ ᱵᱟᱝᱠᱚ ᱜᱟᱞᱟᱝ ᱮᱫᱟ, ᱩᱱᱫᱤᱱ ᱫᱚᱠᱚ ᱜᱟᱞᱟᱝ ᱜᱮ ᱛᱟᱦᱮᱸᱫ᱾ ᱟᱫᱚ ᱱᱮᱛᱟᱨ ᱦᱚᱲ ᱫᱚ ᱜᱟᱞᱟᱝ ᱠᱚᱠᱚ ᱵᱟᱲᱟᱭᱟ ᱥᱮ ᱵᱟᱝ ᱚᱱᱟᱦᱚᱸ
ᱦᱩᱸ ᱟᱫᱚ ᱯᱨᱟᱠᱚᱛᱤᱠᱢᱟ ᱟᱹᱰᱤ ᱠᱤᱪᱷᱩ‌ ᱜᱮ ᱮᱢ ᱠᱟᱜ ᱵᱚᱱᱟᱭ, ᱡᱟᱦᱟᱸ ᱛᱤᱱᱟᱹᱜ ᱫᱟᱨᱮ ᱤᱱᱟᱹᱜ ᱜᱮ ᱤᱭᱟᱹ ᱚᱥᱩᱫᱷᱤᱭᱟᱹ ᱜᱩᱱ ᱠᱚ ᱮᱢ ᱟᱠᱟᱫ ᱛᱟᱵᱚᱱᱟ ᱟᱨ ᱡᱟᱦᱟᱸ ᱛᱤᱱᱟᱹᱜ
ᱦᱮᱭ
ᱦᱟᱱᱟ ᱱᱟᱶᱭᱟ ᱦᱚᱢ ᱡᱷᱚᱛ ᱫᱟᱨᱮ ᱵᱚᱪᱷᱚᱨ ᱨᱮᱜᱮ ᱡᱟᱦᱟᱱᱟᱜ ᱢᱤᱫᱴᱟᱝ ᱡᱟᱦᱟᱱᱟᱜ ᱠᱟᱨᱚᱱ ᱫᱚ ᱢᱮᱱᱟᱜ ᱜᱮᱭᱟ, ᱦᱟᱜ ᱠᱤ ᱵᱟᱹᱨᱩ ᱫᱟᱨᱮ ᱦᱩᱭᱩᱜ, ᱠᱤ ᱢᱟᱫ ᱫᱟᱨᱮ ᱦᱩᱭᱩᱜ, ᱠᱤ ᱡᱟᱦᱟᱱᱟᱜ ᱦᱩᱭᱩᱜ,
ᱦᱳᱭ
ᱱᱚᱛᱮ ᱢᱟ ᱱᱚᱛᱮ ᱢᱟ ᱢᱟᱫ ᱫᱟᱨᱮ ᱠᱚᱛᱮ ᱢᱟᱲᱟᱝ ᱤᱭᱟᱹ ᱪᱟᱪᱲᱟ ᱠᱚᱠᱚ ᱵᱮᱱᱟᱣ ᱛᱟᱦᱮᱸᱫ, ᱪᱟᱪᱲᱟ ᱠᱚ ᱴᱩᱯᱞᱟᱹᱜ ᱠᱚ ᱥᱤᱢ ᱫᱟ ᱯᱞᱟᱜ ᱚᱱᱟ ᱤᱭᱟᱹ ᱠᱚ ᱴᱷᱮᱠᱟ ᱠᱚ,
ᱦᱮᱸ ᱦᱮᱸ ᱱᱚᱛᱮ ᱦᱚᱸᱠᱚ ᱛᱮᱭᱟᱨ ᱛᱟᱦᱮᱸᱫ ᱢᱟᱲᱟᱝ ᱛᱮ ᱟᱫᱚ ᱱᱮᱛ ᱱᱮᱛᱟᱨ ᱫᱚ ᱵᱟᱝ ᱵᱟᱠᱚ ᱛᱮᱭᱟᱨ ᱫᱟᱠᱚ ᱾ ᱚᱦᱚᱜ ᱢᱟᱱᱮ ᱟᱞᱮ ᱱᱚᱣᱟ ᱟᱛᱩ ᱨᱮ ᱟᱨᱠᱤ,
ᱟᱨ ᱚᱱᱛᱮ ᱵᱟᱠᱚ ᱛᱮ ᱮᱴᱟᱜ ᱫᱷᱟᱨᱮ ᱠᱚᱨᱮ ᱫᱚ ᱵᱟᱠᱚ ᱛᱮᱭᱟᱨ ᱵᱟᱲᱟᱭᱮᱫᱼᱟ ᱾
ᱦᱮᱸ ᱮᱴᱟᱜ ᱼ ᱮᱴᱟᱜ ᱫᱷᱟᱨᱮ - ᱫᱷᱟᱨᱮ ᱠᱚᱠᱚ ᱛᱮᱭᱟᱨ ᱫᱟ ᱠᱚ ᱡᱟᱦᱟᱸᱭ ᱠᱚ ᱛᱮᱭᱟᱨ ᱠᱚᱠᱚ ᱵᱟᱲᱟᱭᱟᱠᱚ ᱱᱚᱣᱟ ᱨᱮ ᱜᱚᱨᱚᱡᱽ ᱠᱚ ᱢᱮᱱᱟᱜ ᱟᱠᱟᱫ ᱛᱟᱠᱚᱣᱟ ᱾
ᱵᱟᱝᱟ ᱾ ᱩᱱᱠᱩ ᱛᱮᱭᱟᱨ ᱵᱟᱞᱟ ᱦᱚᱸ ᱢᱮᱱᱟᱜ, ᱠᱚᱣᱟ ᱡᱟᱦᱟᱸ ᱠᱚᱨᱮ ᱦᱚ-ᱦᱚ ᱟᱠᱚ ᱠᱷᱟᱱ ᱩᱱᱠᱩ ᱢᱟ ᱾ ᱯᱩᱭᱥᱟᱹ ᱟᱛᱮ ᱢᱟ᱾ ᱵᱟᱠᱚ ᱤᱫᱤ ᱵᱟᱲᱟᱭ ᱜᱮᱭᱟ ᱡᱟᱦᱟ ᱛᱤᱱᱟᱹᱜ ᱠᱤᱧ ᱡᱟᱦᱟ ᱞᱤᱧ ᱧᱮᱞ ᱟᱠᱟᱫᱟ᱾ ᱩᱱᱠᱩ ᱢᱟ ᱚᱱᱮ, ᱦᱩᱲᱩ ᱪᱟᱣᱞᱮ ᱛᱮᱜᱮ ᱠᱚ ᱦᱤᱡᱩᱜ ᱜᱮᱭᱟ᱾
ᱟ᱾ ᱦᱮᱸ ᱩᱱᱠᱩ ᱛᱮᱭᱟᱨ ᱠᱩᱤᱡ ᱦᱚᱸ ᱢᱮᱱᱟᱜ, ᱠᱚᱣᱟ ᱟᱨ ᱠᱤᱪᱷᱩ ᱢᱮᱱᱟᱜ ᱠᱚᱣᱟ᱾ ᱟᱹᱛᱩ ᱠᱚᱨᱮ ᱦᱚᱸᱠᱚ ᱛᱮᱭᱟᱨ ᱜᱮᱭᱟ᱾ ᱚ ᱱᱤᱡᱮᱨ ᱚᱲᱟᱜ ᱨᱮᱦᱚ ᱥᱮ
ᱦᱩᱸ᱾
ᱡᱟᱦᱟᱸᱭ ᱠᱚ ᱵᱟᱲᱟᱭᱟᱠᱚ
ᱦᱳᱭ ᱟᱨ ᱚᱱᱟᱛᱮ ᱠᱷᱟᱹᱞᱤ ᱚᱱᱟ ᱛᱮᱜᱮ ᱡᱮ ᱠᱷᱟᱹᱞᱤ ᱢᱟ ᱚᱞ ᱞᱮᱠᱷᱟᱱ ᱢᱟ ᱵᱟᱝ ᱜᱟᱱᱚᱜᱼᱟ ᱚᱞ ᱥᱟᱶ ᱥᱟᱶᱛᱮ ᱟᱹᱰᱤᱜᱟᱱ ᱪᱮᱫ ᱛᱮ ᱦᱩᱭᱩᱜᱼᱟ ᱟᱫᱚ ᱯᱟᱨᱠᱚᱢ ᱜᱟᱞᱟᱝ ᱠᱚᱢ ᱵᱟᱲᱟᱭ ᱜᱮᱭᱟ ᱥᱮ ᱵᱟᱝ?
ᱯᱟᱨᱠᱚᱢ ᱜᱟᱞᱟᱝ ᱫᱚ ᱵᱟᱲᱟᱭ ᱫᱚ ᱩᱱᱟᱹᱜ ᱴᱟᱜ ᱫᱚ ᱵᱟᱹᱧ ᱵᱟᱲᱟᱭᱟ ᱢᱚᱴᱟᱢᱩᱴᱤ ᱥᱟᱵ ᱵᱟᱲᱟ ᱟᱠᱟᱫ ᱠᱚᱣᱟᱹᱧ ᱫᱟᱫᱟ ᱦᱚᱲ ᱛᱟᱠᱚ ᱦᱮᱸ ᱡᱚᱠᱷᱚᱡ ᱠᱟᱹᱴᱤᱡ ᱧᱚᱜ ᱞᱤᱧ ᱛᱟᱦᱮᱸ ᱠᱟᱱᱟ᱾
ᱛᱮᱦᱚᱸ ᱵᱟᱝ ᱦᱩᱭᱩᱜᱼᱟ ᱛᱟᱯ ᱛᱮᱦᱚᱸ ᱵᱟᱝ ᱦᱩᱭᱩᱜᱼᱟ ᱚᱱᱟ ᱨᱮᱦᱚᱸ ᱟᱹᱰᱤ ᱜᱟᱱ ᱟᱹᱰᱤ ᱠᱤᱪᱷᱩ ᱮᱸᱻ ᱯᱟᱲᱦᱟᱣ ᱨᱮᱱᱟᱜ ᱜᱮ ᱢᱮᱱᱟᱜᱼᱟ ᱡᱮ ᱯᱟᱨ ᱠᱚᱢ ᱢᱤᱫ ᱦᱚᱲ ᱲᱮᱢ ᱵᱮᱱᱟᱣᱟ ᱛᱤᱱᱟᱹᱜ ᱵᱷᱳᱨ ᱡᱩᱫᱤ ᱢᱤᱫᱴᱟᱝ ᱜᱟᱱ ᱜᱟᱞᱟᱝ ᱮᱢ ᱵᱷᱩᱞ ᱟᱠᱟᱫᱟ᱾ ᱛᱚ ᱟᱹᱭᱩᱵ ᱦᱚᱸ ᱵᱟᱢ ᱡᱟᱹᱯᱤᱫ ᱫᱟᱲᱮᱭᱟᱜᱼᱟ᱾ ᱞᱟᱹᱭ ᱟᱠᱚ ᱟᱞᱤ ᱟᱹᱞᱤᱧ ᱢᱟ ᱵᱟᱹᱞᱤᱧ ᱵᱟᱲᱟᱭ ᱟᱠᱟᱫᱟ ᱛᱚ ᱚᱱᱟ ᱛᱤᱱᱟᱹᱜ ᱵᱷᱳᱨ
ᱚᱱᱟ ᱜᱟᱞᱟᱝ ᱠᱚ ᱡᱩᱫᱤ ᱚᱠᱟᱨᱮ ᱛᱟᱦᱮᱸ ᱫᱚᱦᱚᱭᱮᱱᱟ ᱟᱨ ᱵᱟᱝᱵᱤᱱ ᱫᱮᱡ ᱠᱮᱫᱟ ᱢᱟᱲᱟᱝ ᱨᱮ ᱠᱤ ᱱᱟᱹᱭ ᱱᱟᱹᱭ ᱴᱷᱮᱱ ᱵᱟᱹᱵᱤᱧ ᱪᱷᱟᱸᱫᱟ ᱞᱮᱫᱮᱭᱟ ᱤᱱᱟᱹᱠᱷᱟᱱ ᱟᱹᱭᱩᱵ ᱫᱚ ᱡᱟᱹᱯᱤᱫ ᱫᱚ ᱵᱟᱝ ᱦᱩᱭᱩᱜ ᱜᱮᱭᱟ᱾
ᱟᱪᱪᱷᱟ ᱟᱹᱞᱤᱧ ᱦᱚᱸ ᱩᱱᱟᱹᱜᱴᱟᱜ ᱫᱚ ᱵᱟᱝ ᱞᱤᱧ ᱵᱟᱲᱟᱭᱟ᱾ ᱟᱫ ᱞᱤᱧ ᱢᱮᱱᱫᱟ ᱟᱵᱤᱱ ᱫᱚᱵᱤᱱ ᱚᱞᱚᱜ ᱠᱟᱱ ᱜᱮᱭᱟ ᱥᱮ ᱵᱟᱝᱟ᱾
ᱵᱟᱝ ᱱᱤᱛᱚᱜ ᱫᱚ ᱜᱚᱝᱠᱮ ᱟᱫᱚ ᱱᱚᱜ-ᱚᱭ ᱠᱤᱪᱷᱩ ᱠᱤᱪᱷᱩ ᱫᱤᱱ ᱦᱩᱭ ᱜᱚᱫ ᱱᱟ ᱚᱞᱚᱜ ᱫᱚ ᱱᱟᱦᱟᱜ ᱵᱟᱹᱜᱤ ᱠᱮᱫᱟ ᱞᱤᱧ ᱟᱫᱚ ᱠᱟᱹᱢᱤ ᱱᱟᱱᱟ ᱞᱤᱧ ᱪᱟᱞᱟᱣ ᱠᱟᱱᱟ ᱟᱫᱚ ᱚᱱᱛᱮ ᱨᱮ ᱪᱟᱞᱟᱣ ᱠᱟᱛᱮ ᱛᱮᱫ ᱦᱚᱸ ᱱᱚᱣᱟ ᱱᱤᱛᱚᱜ ᱫᱷᱟᱹᱨᱤᱡ ᱢᱮᱱᱟᱜ ᱞᱤᱧ ᱜᱮᱭᱟ ᱟᱫᱚ
ᱟᱪᱪᱷᱟ ᱟᱫᱚ ᱞᱤᱧ ᱢᱮᱱᱫᱟ ᱵᱟᱹᱦᱩ ᱠᱚᱫᱚ ᱵᱤᱱ ᱟᱹᱜᱩ ᱠᱮᱫ ᱠᱚᱣᱟ ᱥᱮ ᱵᱟᱝ?
ᱦᱚᱸ ᱟᱹᱜᱩ ᱦᱩᱭ ᱟᱠᱟᱱᱟ᱾
ᱟᱪᱪᱷᱟ ᱥᱟ ᱥᱟᱹᱜᱩᱱ ᱠᱟᱹᱢᱤ ᱠᱚᱫᱚ ᱟᱹᱣᱨᱤᱭ ᱪᱮᱫ ᱥᱮ ᱥᱟᱹᱜᱩᱱ ᱠᱟᱹᱢᱤ ᱭᱟᱛᱮ ᱜᱮ ᱵᱤᱱ ᱟᱹᱜᱩ ᱟᱠᱟᱫᱮᱭᱟ᱾
ᱟᱹᱣᱨᱤ ᱟᱹᱣᱨᱤ ᱜᱮ ᱚᱱᱟ ᱠᱚᱫᱚ ᱟᱹᱣᱨᱤ ᱦᱩᱭᱩᱜᱼᱟ ᱱᱟᱜ ᱟᱫᱚ ᱟᱹᱜᱩ ᱫᱚᱞᱤᱧ ᱟᱹᱜᱩ ᱟᱠᱟᱫᱮᱭᱟ ᱟᱫᱚ ᱚᱱᱟ ᱠᱚᱫᱚ ᱟᱹᱣᱨᱤ ᱦᱩᱭᱩᱜ ᱜᱮᱭᱟ ᱦᱟᱜ
ᱚ-ᱟᱫᱚ ᱛᱤᱥ ᱠᱚᱥᱮᱜ ᱵᱤᱱ ᱢᱚᱱᱮ ᱫᱟᱵᱤᱱ ᱥᱟᱹᱜᱩᱱ ᱨᱟᱹᱥᱠᱟᱹ ᱤᱫᱤᱭ ᱠᱟᱛᱮᱫ ᱵᱤᱱ ᱵᱟᱯᱞᱟᱜ ᱟᱵᱤᱱ᱾
ᱪᱮᱫ ᱪᱮᱫ ᱵᱤᱱ ᱞᱟᱹᱭ ᱫᱟ ᱵᱟᱹᱞᱤᱧ ᱟᱸᱡᱚᱢ ᱞᱟᱜ-ᱟ᱾
ᱞᱟᱹᱭ ᱫᱟᱞᱤᱧ ᱛᱤᱥ ᱠᱚᱥᱮᱡ ᱫᱚᱵᱤᱱ ᱢᱚᱱᱮᱭᱮᱫᱟ ᱛᱟᱦᱚᱞᱮ ᱥᱟᱹᱜᱩᱱ ᱵᱟᱯᱞᱟ ᱟᱛᱮᱫ ᱵᱤᱱ ᱨᱟᱹᱥᱠᱟᱹ ᱟᱛᱮᱫ ᱵᱤᱱ ᱵᱟᱯᱞᱟᱜᱼᱟᱫᱟ᱾
ᱦᱮᱸ ᱦᱮᱸ ᱢᱚᱱᱮ ᱢᱟᱛᱚ ᱚᱱᱠᱟ ᱜᱮᱞᱤᱧ ᱢᱚᱱᱮᱭᱮᱫᱟ ᱠᱤ ᱥᱟᱹᱜᱩᱱ ᱵᱟᱯᱞᱟᱜ ᱛᱮ ᱦᱩᱭᱩᱜ ᱢᱟ᱾
ᱦᱮᱸ ᱟᱫᱚ ᱛᱤᱥ ᱠᱚᱥᱮᱫ ᱵᱮᱱ ᱢᱚᱱᱮᱭᱟᱫᱟ
ᱦᱮᱞᱳ
ᱦᱮᱸ ᱦᱮᱞᱳ
ᱦᱚᱸ ᱵᱟᱝ ᱟᱸᱡᱚᱢᱚᱜ ᱠᱟᱱ ᱫᱚ
ᱦᱮᱸ ᱵᱟᱝ ᱵᱟᱢ ᱧᱮᱞ ᱧᱟᱢ ᱮᱫᱟ
ᱡᱳᱨ ᱡᱳᱨ ᱡᱳᱨ ᱡᱳᱨ ᱥᱟᱺᱦᱤᱡ ᱨᱚᱲ ᱵᱮᱱ
ᱦᱮᱸ ᱟᱸᱡᱚᱢᱚᱜ ᱠᱟᱱᱟ ᱦᱤᱛᱚᱜ ᱦᱮᱞᱳ
ᱦᱮᱞᱳ
ᱞᱟᱹᱭ ᱫᱟᱞᱤᱧ ᱟᱸᱡᱚᱢ ᱧᱟᱢᱚᱜ ᱠᱟᱱᱟ ᱦᱤᱛᱚᱜ᱾
ᱦᱚᱸ ᱦᱚᱸ ᱟᱸᱡᱚᱢ ᱧᱟᱢᱚᱜ ᱠᱟᱱᱟ ᱟᱸᱡᱚᱢ ᱧᱟᱢᱚᱜ ᱠᱟᱱᱟ᱾
ᱦᱮᱸ ᱟᱫᱚᱞᱤᱧ ᱢᱮᱱᱮᱫ ᱛᱟᱦᱮᱸᱫ ᱛᱤᱥ ᱠᱚᱥᱮᱫ ᱵᱤᱱ ᱢᱚᱱᱮ ᱟᱠᱟᱱᱟ
ᱛᱤᱥ ᱦᱚᱸ
ᱛᱤᱥ ᱦᱳᱭ
ᱦᱩᱸ ᱢᱚᱱᱮ ᱫᱚ ᱚᱱᱠᱟ ᱢᱚᱱᱮ ᱦᱩᱭ ᱠᱟᱱᱟ, ᱟᱫᱚ ᱚᱱᱟ ᱢᱟ ᱛᱤᱱ ᱨᱮᱜᱮ ᱦᱩᱭ ᱜᱚᱫᱚᱜᱼᱟ ᱟᱹᱞᱤᱧ ᱢᱟ ᱫᱚᱥᱟᱨ ᱦᱤᱡᱩᱜ ᱠᱟᱱ ᱥᱮᱨᱢᱟ ᱠᱚᱛᱮ ᱦᱟᱸᱜ ᱞᱤᱧ ᱢᱚᱱᱮᱭ ᱠᱟᱫᱟ ᱛᱚ ᱚᱱᱟ ᱵᱷᱤᱛᱤᱨ ᱨᱮ ᱡᱚᱫᱤ ᱡᱟᱦᱟᱱᱟᱜ ᱜᱮ ᱮᱴᱠᱮᱴᱚᱬᱮ ᱦᱮᱡ ᱜᱚᱫᱚᱜᱼᱟ ᱱᱟᱦᱟᱜ ᱚᱱᱟ ᱢᱟ ᱵᱟᱹᱞᱤᱧ ᱵᱟᱲᱟᱭ ᱜᱚᱫ ᱠᱟᱫᱟ, ᱟᱫᱚ ᱡᱟᱭᱦᱳᱠ ᱡᱩᱫᱤ ᱡᱚᱛᱚᱣᱟᱜ ᱵᱮᱥ ᱨᱮᱜᱮ ᱪᱟᱞᱟᱜᱼᱟ ᱡᱚᱛᱚ ᱠᱤᱪᱷᱩ ᱛᱚ ᱦᱤᱡᱩᱜ ᱠᱟᱱ ᱥᱮᱨᱢᱟ ᱵᱮᱱᱟᱜ ᱦᱩᱭ ᱜᱚᱫᱚᱜᱼᱟ ᱾
ᱚ ᱟᱪᱪᱷᱟ, ᱛᱟᱦᱞᱮ ᱢᱟ
ᱟᱹᱞᱤᱧᱟᱜ ᱵᱩᱡᱷᱟᱹᱣ ᱛᱮ ᱢᱟ ᱚᱱᱟᱜᱮ,
ᱚ ᱾ ᱦᱮᱸ ᱛᱟᱦᱚᱞᱮ ᱢᱚᱸᱡᱽ ᱛᱮᱜᱮ ᱛᱟᱦᱮᱱ ᱯᱮ ᱚᱲᱟᱜ ᱠᱚᱨᱮ ᱾ ᱦᱮᱞᱳ
ᱦᱮᱞᱳ
ᱦᱮᱞᱳ ᱟᱞᱮ ᱫᱚᱞᱮ ᱟᱡᱚᱢ ᱧᱟᱜ ᱠᱟᱱᱟ ᱾
ᱟᱹᱡᱚᱢ ᱫᱚ ᱟᱹᱡᱚᱢᱚᱜ ᱠᱟᱱᱟ ᱫᱟᱜ ᱱᱛᱮ ᱥᱮᱨᱢᱟ ᱫᱟᱜ ᱮ ᱡᱟᱹᱲᱤᱭᱫᱟ, ᱟᱫᱚ ᱚᱲᱟᱜ ᱵᱤᱫᱮᱥ ᱨᱮᱢᱟ ᱱᱮᱴᱣᱟᱨᱠ ᱢᱟ ᱵᱟᱭ ᱧᱟᱢᱮᱫᱟ ᱟᱫᱚ ᱵᱟᱦᱟᱨᱮ ᱥᱮᱱᱧ ᱩᱰᱩᱠᱮᱱ ᱠᱷᱟᱱ ᱢᱳᱵᱟᱭᱤᱞ ᱨᱮ ᱫᱟᱜ ᱯᱷᱳᱱ ᱧᱩᱨᱮᱱ ᱠᱷᱟᱱ ᱢᱟ ᱦᱟᱱᱛᱮ ᱱᱟᱛᱮ ᱴᱟᱪᱚᱜ ᱠᱟᱱᱛᱮ ᱦᱟᱱᱟ ᱱᱟᱣᱟ ᱩᱰᱩᱠ ᱪᱟᱵᱟ ᱟᱠᱟᱱᱛᱮ ᱦᱟᱱᱟ ᱱᱟ ᱰᱤᱥᱯᱞᱮ ᱨᱮ ᱪᱟᱹᱞᱩ ᱟᱠᱟᱱᱟ ᱾
ᱚ ᱟᱪᱪᱷᱟ ᱾ ᱟᱫᱚ ᱞᱤᱧ ᱢᱮᱱᱫᱟ ᱟᱫᱚ ᱮᱸ ᱵᱚᱞ ᱠᱚᱫᱚ ᱵᱮᱱ ᱠᱷᱮᱞ ᱵᱟᱲᱟᱭ ᱜᱮᱭᱟ ᱥᱮ ᱵᱟᱝᱟ?
ᱵᱚᱞ ᱠᱚᱦᱚᱸ ᱜᱤᱫᱽᱨᱟᱹ ᱡᱚᱠᱷᱟ ᱟᱹᱰᱤ ᱜᱟᱱᱞᱤᱧ ᱠᱩᱥᱤᱭᱟᱜ ᱜᱮᱭᱟ, ᱟᱨᱦᱚᱸ ᱜᱚᱨᱚᱚᱡ ᱫᱩᱞᱟᱹᱲ ᱦᱚᱸ ᱚᱱᱠᱟ ᱛᱟᱦᱮᱸ ᱠᱟᱱᱟ ᱵᱚᱞ ᱠᱷᱮᱞᱳ ᱯᱨᱚᱛᱤ ᱟᱫᱚ ᱡᱚᱠᱷᱚᱱ ᱟᱹᱞᱤᱧ ᱢᱟ ᱤᱱᱟᱹᱜ ᱢᱟ ᱵᱟᱹᱞᱤᱧ ᱫᱟᱹᱲ ᱫᱟᱹᱲᱟᱜ ᱜᱮ ᱛᱟᱦᱮᱸᱫ ᱟᱫᱚ ᱛᱚᱵᱮ ᱨᱮᱦᱚᱸᱤᱧ ᱠᱷᱮᱞᱫᱚ ᱠᱷᱮᱞᱫᱚ ᱟᱹᱰᱤ ᱨᱟᱹᱥᱠᱟᱹ ᱞᱤᱧ ᱛᱟᱦᱮᱸ ᱠᱟᱱᱟ ᱾
ᱟᱵᱚ ᱡᱟᱦᱟᱸᱵᱚ ᱤᱭᱟᱹ ᱥᱮᱵᱷᱮᱱ ᱮᱭᱤᱴ ᱱᱟᱭᱤᱱ ᱠᱚᱨᱮ ᱞᱤᱧ ᱠᱷᱮᱞ ᱞᱮᱫᱟ ᱟᱹᱰᱤᱜᱟᱱ ᱞᱤᱧ ᱠᱷᱮᱞ ᱞᱮᱫᱟ, ᱟᱨ ᱟᱞᱮ ᱢᱟ ᱫᱟᱜ ᱡᱟᱹᱯᱩᱫ ᱦᱚᱸ ᱵᱟᱞᱮ ᱢᱟᱱᱟᱣ ᱜᱚᱫᱟ ᱚᱱᱠᱟ ᱞᱮ ᱠᱷᱮᱞ ᱜᱚᱫᱟ ᱾
ᱦᱮᱸ ᱦᱮᱸ ᱾
ᱟᱨ ᱚᱱᱛᱮ ᱫᱚ ᱟᱹᱰᱤ ᱟᱢᱫᱟ ᱠᱷᱮᱞ ᱦᱩᱭᱩᱜ ᱜᱮᱭᱟ ᱥᱮ?
ᱦᱮᱸ ᱱᱚᱛᱮ ᱫᱚᱢᱮ ᱠᱷᱮᱞ ᱦᱩᱭ ᱜᱮᱭᱟ ᱱᱚᱛᱮ ᱦᱚᱸ ᱫᱟᱜ ᱫᱟᱜ ᱛᱮᱦᱚᱸ ᱠᱚ ᱠᱷᱮᱞ ᱜᱮᱭᱟ, ᱟᱨ ᱤᱧᱦᱧ ᱠᱷᱮᱞ ᱜᱮᱭᱟ ᱱᱮᱛᱟᱨᱦᱚᱸ ᱾
ᱟᱫᱚ ᱚᱱᱟᱜᱤᱧ ᱠᱩᱞᱤ ᱠᱮᱫ ᱢᱮᱭᱟ ᱟᱫᱚ ᱱᱮᱛᱟᱨ ᱢᱟ ᱵᱟᱹᱦᱩ ᱟᱜᱩ ᱠᱟᱛᱮ ᱠᱷᱮᱞᱴᱮᱞ ᱠᱚᱦᱚᱸ ᱵᱟᱝ ᱠᱚ ᱪᱟᱞᱟᱜ ᱜᱮᱭᱟ ᱥᱮ ᱾
ᱵᱟᱝ ᱵᱟᱝ ᱟᱫᱚ ᱱᱤᱛᱚᱜ ᱫᱚ ᱠᱷᱮᱞ ᱫᱚ ᱚᱱᱠᱟ ᱫᱚ ᱟᱫᱚ ᱟᱹᱞᱤᱧ ᱢᱟ ᱡᱮᱦᱮᱛᱩ ᱥᱟᱝᱥᱟᱨᱤᱠ ᱠᱚ ᱡᱤᱵᱚᱱᱞᱤᱧ ᱵᱚᱞᱚ ᱟᱠᱟᱱᱟ ᱟᱫᱚ ᱚᱱᱠᱟ ᱫᱚ ᱵᱟᱝ ᱥᱮᱱ ᱦᱩᱭᱩᱜ ᱠᱟᱱᱟ ᱾ ᱟᱨ ᱟᱹᱰᱤ ᱠᱚᱢ ᱟᱨ ᱚᱱᱠᱟ ᱠᱟ ᱢᱟᱱᱮ ᱮᱠᱟᱞ ᱜᱮ ᱚᱱᱟ ᱫᱚ ᱵᱷᱟᱹᱜᱤ ᱵᱤᱱ ᱛᱚ ᱵᱟᱝ ᱨᱮ ᱵᱟᱝ
ᱦᱮᱸ ᱠᱤᱪᱷᱩ ᱫᱟᱭᱤᱛᱚ ᱫᱚ ᱛᱟᱦᱮᱱ ᱛᱟᱠᱚᱣᱟ ᱥᱮ ᱾
ᱦᱮᱸᱻ
ᱟᱫᱚ ᱢᱚᱴᱟᱢᱩᱴᱤ ᱚᱱᱟ ᱠᱚᱜᱮ ᱡᱮ ᱟᱹᱞᱤᱧᱢᱟ ᱠᱷᱮᱞ ᱡᱟᱦᱟᱸ ᱠᱟᱛᱮ ᱠᱟᱛᱮ ᱨᱮᱦᱚᱸ ᱵᱟᱹᱞᱤᱧ ᱪᱟᱞᱟᱣ ᱫᱟᱲᱮᱭᱟᱜᱼᱟ ᱚᱱᱟᱜᱮ ᱫᱩᱠ ᱨᱮᱱᱟᱜ ᱠᱟᱛᱷᱟ ᱫᱚ ᱚᱱᱟ ᱪᱷᱟᱹᱲᱭᱛ ᱪᱮᱫ ᱦᱚᱸ ᱵᱟᱝ-ᱟ ᱾ ᱟᱫᱚ ᱟᱢᱫᱚ ᱛᱤᱱᱟᱹᱜ ᱜᱟᱱᱮᱢ
ᱦᱮᱸ ᱪᱮᱫ ᱮᱢ ᱞᱟᱹᱭ ᱫᱟ ᱦᱮᱞᱳ ᱦᱮᱞᱳ